ᱜᱚᱢᱠᱮ ᱡᱚᱦᱟᱨ ᱨᱚᱲ ᱟᱸᱡᱚᱢᱚᱜ ᱠᱟᱱᱟ
ᱦᱳᱭ ᱦᱳᱭ ᱮᱠᱫᱚᱢ ᱵᱷᱟᱜᱮ ᱜᱮ ᱨᱚᱲ ᱟᱸᱢᱚᱜ ᱠᱟᱱᱟ
ᱟᱪᱪᱷᱟ ᱱᱟᱯᱟᱭ ᱵᱟᱲᱟ ᱜᱮᱭᱟᱵᱤᱱ
ᱦᱳᱭ ᱱᱟᱯᱟᱭ ᱜᱮᱭᱟᱞᱤᱧ ᱟᱹᱞᱤᱧ ᱫᱚ ᱟᱵᱮᱱ ᱜᱤ ᱪᱮᱫ ᱞᱮᱠᱟ
ᱦᱮᱸ ᱱᱟᱯᱟᱭ ᱵᱟᱲᱟ ᱜᱮ
ᱦᱮᱸ ᱦᱚᱸ
ᱛᱟᱦᱚᱞᱮ ᱛᱮᱦᱮᱧᱟᱜ ᱥᱟᱛᱟᱢ ᱫᱚ ᱨᱚᱯᱚᱲ ᱛᱮᱱᱟᱜ ᱡᱟᱦᱟᱸᱢ ᱞᱟᱹᱭ ᱠᱮ ᱮᱰᱩᱠᱮᱥᱚᱱ ᱥᱮ ᱥᱮᱪᱮᱫ ᱤᱫᱤ ᱠᱟᱛᱮᱜ ᱦᱮᱸᱥᱮ ᱟᱫᱚ ᱦᱚᱸᱜᱼᱚᱭ ᱡᱟᱦᱟᱸ ᱟᱵᱚ ᱢᱤᱫᱴᱮᱱ ᱢᱟᱹᱱᱢᱤ ᱡᱤᱭᱚᱱ ᱨᱮ ᱢᱤᱫᱴᱮᱱ ᱥᱮᱪᱮᱫ ᱫᱚ ᱛᱤᱱᱟᱹᱜ ᱞᱟᱹᱠᱛᱤᱜ ᱠᱟᱱᱟ
ᱦᱳᱭ ᱦᱮᱸ
ᱟᱵᱚ ᱢᱟᱹᱱᱢᱤ ᱡᱤᱭᱚᱱ ᱨᱮ ᱥᱮᱪᱮᱫ ᱫᱚ ᱛᱤᱱᱟᱹᱜ ᱞᱟᱹᱠᱛᱤᱭᱟᱜ ᱠᱟᱱᱟ ᱵᱷᱟᱜᱤ ᱠᱩᱠᱞᱤ ᱜᱮᱵᱮᱱ ᱫᱚᱦᱚ ᱠᱮᱫᱟ
ᱦᱮᱸ
ᱛᱚ ᱱᱚᱣᱟ ᱫᱚ ᱤᱧ ᱤᱧ ᱫᱚ ᱱᱚᱝᱠᱟ ᱜᱤᱧ ᱢᱮᱱ ᱠᱮᱭᱟ ᱡᱮ ᱟᱵᱚᱣᱟᱜ ᱢᱟᱹᱱᱢᱤ ᱡᱤᱭᱚᱱ ᱨᱮ ᱥᱮᱪᱮᱫ ᱫᱚ ᱟᱹᱰᱤ ᱢᱟᱨᱟᱝ ᱜᱮ ᱞᱟᱹᱼ ᱠᱛᱤᱜᱼᱟ ᱪᱮᱫᱟᱜ ᱥᱮ ᱥᱮᱪᱮᱫ ᱵᱮᱜᱚᱨ ᱛᱮᱫᱚ ᱟᱵᱚ ᱟᱠᱚ ᱚᱠᱟᱴᱟᱜ ᱵ ᱡᱟᱦᱟᱱᱟᱜ ᱠᱟᱹᱢᱤ ᱜᱮ ᱵᱟᱵᱚᱱ ᱠᱟᱹᱢᱤ ᱫᱟᱲᱮᱭᱟᱜᱼᱟ ᱡᱮᱭᱥᱮ ᱜᱮᱵᱚᱱ ᱢᱮᱱ ᱠᱮᱭᱟ ᱟᱵᱚ ᱡᱩᱫᱤ ᱪᱟᱥ ᱟᱵᱟᱫᱽ ᱡᱩᱫᱤ ᱵᱚᱱ ᱢᱮᱱ ᱞᱮᱠᱷᱟᱱ ᱚᱱᱟ ᱨᱮᱦᱚᱸ ᱢᱮᱱᱟᱜ ᱜᱮᱭᱟ ᱡᱮ ᱟᱵᱚ ᱪᱟᱥ ᱟᱵᱟᱫ ᱞᱟᱹᱜᱤᱫ ᱡᱩᱫᱤ ᱟᱵᱚᱣᱟᱜ ᱚᱱᱟᱨᱮ ᱪᱮᱫ ᱠᱚ ᱥᱮᱪᱮᱫ ᱛᱟᱦᱮᱸᱱᱟ ᱚᱱᱟᱜᱮ ᱡᱩᱫᱤ ᱵᱟᱵᱚᱱ ᱵᱟᱝᱵᱚᱱ ᱵᱟᱰᱟᱭᱟ ᱛᱚ ᱟᱵᱚ ᱫᱚ ᱪᱤᱠᱟ ᱵᱚᱱ ᱪᱟᱥ ᱟᱵᱟᱛᱟ
ᱦᱮᱸ ᱦᱮᱸ
ᱦᱚᱭᱥᱮᱜ ᱱᱤᱛᱚᱜ ᱟᱵᱚ ᱵᱟᱵᱚᱱ ᱵᱟᱲᱟᱭᱟ ᱚᱱᱟ ᱨᱟᱱ ᱨᱮᱦ ᱠᱩ ᱪᱮᱫᱠᱩ ᱞᱟᱜᱟᱣᱟ ᱚ ᱪᱟᱥ ᱟᱵᱟᱫ ᱨᱮ ᱪᱮᱫ ᱞᱮᱠᱟ ᱠᱚ ᱮᱢᱟᱣᱟ ᱥᱟᱨ ᱪᱮᱫ ᱞᱮᱠᱟ ᱠᱚ ᱮᱢᱟᱢᱣᱟᱼᱟ ᱛᱤᱱᱟᱹᱜ ᱜᱟᱱ ᱵᱤᱜᱷᱟᱹᱨ ᱨᱮ ᱛᱤᱱᱟᱹᱜ ᱵᱚᱱ ᱮᱢᱟᱣᱟᱜᱼᱟ ᱚᱱᱟ ᱠᱚ ᱡᱩᱫᱤ ᱟᱵᱚᱣᱟᱜ ᱱᱤᱥᱪᱳᱚᱭ ᱥᱮᱪᱮᱫ ᱫᱚ ᱛᱟᱦᱮᱱ ᱫᱚᱨᱠᱟᱨ ᱡᱚᱫᱤ ᱚᱱᱟ ᱠᱚ ᱡᱚᱫᱤ ᱦᱚᱭ ᱦᱚᱭ ᱟᱨ ᱡᱩᱫᱤ ᱚᱱᱟ ᱠᱚ ᱵᱟᱝ ᱛᱟᱦᱮᱱᱚᱜᱼᱟ ᱛᱚ ᱟᱵᱚ ᱢᱟ ᱛᱤᱱᱟᱹᱜ ᱠᱚ ᱢᱮᱱ ᱠᱟᱜᱼᱟ ᱚᱱᱟ ᱠᱷᱚᱡ ᱰᱷᱮᱨ ᱵᱚᱱ ᱠᱚᱨᱟᱣ ᱞᱮᱠᱷᱟᱡ ᱦᱚᱸ ᱵᱟᱹᱲᱤᱡᱚᱜ ᱛᱟᱵᱚᱱᱟ ᱟᱨ ᱡᱟᱭ ᱠᱤᱪᱷᱩ ᱤᱱᱟᱹ ᱠᱟᱛᱮ ᱩᱱᱤᱴᱮᱡ ᱚᱞᱚᱜ ᱯᱟᱲᱦᱟᱜ ᱨᱮ ᱡᱩᱫᱤ ᱥᱮᱪᱮᱫ ᱵᱟᱵᱚᱱ ᱛᱟᱦᱮᱸ ᱠᱚᱜᱼᱟ ᱛᱚ ᱟᱵᱚ ᱢᱟ ᱢᱤᱫᱴᱮᱡ ᱥᱟᱭᱤᱱ ᱵᱳᱨᱰ ᱦᱚᱸ ᱵᱟᱵᱚᱱ ᱧᱮᱞ ᱴᱷᱤᱠ ᱫᱟᱲᱮᱭᱟᱜᱼᱟ
ᱦᱮᱸ
ᱡᱟᱦᱟᱸ ᱥᱮᱫ ᱪᱤᱠᱟ ᱛᱮᱵᱚᱱ ᱪᱟᱞᱟᱜᱼᱟ ᱡᱮ ᱚᱸᱰᱮ ᱟᱥᱟᱢ ᱵᱮᱝᱜᱚᱞ ᱡᱷᱟᱨᱠᱷᱟᱱᱰ ᱩᱲᱤᱥᱥᱟ ᱪᱮᱠᱟᱢ ᱵᱚᱱ ᱫᱟᱬᱟ ᱫᱟᱲᱮᱭᱟᱜᱼᱟ ᱟᱨ ᱦᱚᱭ ᱦᱚᱭ ᱦᱚᱭ ᱥᱮᱪᱮᱫ ᱫᱚ ᱚᱱᱟᱛᱤᱧ ᱢᱮᱱ ᱠᱮᱭᱟ ᱯᱩᱨᱟᱹ ᱯᱩᱨᱤ ᱞᱟᱹᱠᱛᱤᱭᱟᱜ ᱢᱮᱱᱟᱜ ᱵᱚᱥᱛᱩ ᱠᱟᱱᱟ। ᱟᱨ ᱡᱮ
ᱟᱫᱚ ᱱᱚᱣᱟ ᱥᱮᱪᱮᱫ ᱼᱼ ᱤᱧ ᱡᱟᱦᱟᱧ ᱩᱭᱦᱟᱹᱨ ᱮᱫᱟ ᱱᱚᱣᱟ ᱥᱮᱪᱮᱫ ᱫᱚ ᱼᱼ ᱢᱟᱱᱮ ᱟᱵᱚᱣᱟᱜ ᱢᱟᱹᱱᱢᱤ ᱡᱤᱭᱚᱱ ᱡᱩᱫᱤ ᱢᱤᱫᱴᱮᱱ ᱼᱼ ᱜᱚᱲ ᱟᱭᱩ ᱵᱚ ᱥᱟᱵᱟ ᱮᱠᱥᱚ ᱜᱮ ᱥᱟᱵ ᱠᱮᱫᱟᱢ ᱦᱮᱸᱥᱮ। ᱟᱫᱚ ᱱᱚᱰᱮ ᱡᱮ ᱦᱚᱸᱭ ᱠᱟᱹᱴᱤᱡ ᱜᱤᱫᱽᱨᱟᱹ ᱠᱷᱚᱱᱟᱜ ᱮᱛᱚᱦᱚᱵ ᱠᱟᱛᱮᱫ ᱦᱟᱲᱟᱢ ᱫᱩᱲᱩᱢ ᱦᱟᱹᱵᱤᱡ ᱦᱮᱸ ᱥᱮ। ᱟᱫᱚ ᱧᱮᱞ ᱢᱮ ᱱᱚᱰᱮ ᱥᱮᱪᱮᱫ ᱨᱮᱱᱟᱜ ᱠᱟᱹᱴᱤᱡ ᱵᱷᱮᱜᱟᱨ ᱛᱮᱭᱟᱨᱚᱜ ᱠᱟᱱᱟ। ᱠᱟᱹᱴᱤᱡ ᱜᱤᱫᱽᱨᱟᱹ ᱡᱟᱦᱟᱸ ᱥᱮᱪᱮᱫ, ᱚᱱᱟ ᱫᱚ ᱮᱸᱻ ᱥᱮᱬᱟ ᱠᱚ ᱼᱼ ᱫᱚ ᱦᱟᱸᱜ ᱚᱱᱠᱟ ᱫᱚ ᱼᱼ ᱧᱟᱢᱮᱫ ᱨᱮᱦᱚᱸ ᱵᱚᱱ, ᱠᱤᱱᱛᱩ ᱡᱟᱦᱟᱸ ᱠᱟᱹᱴᱤᱡ ᱜᱤᱫᱽᱨᱟᱹ ᱥᱮ ᱼᱼ ᱥᱮᱬᱟ ᱞᱮᱱᱠᱷᱟᱱ ᱠᱟᱹᱴᱤᱡ ᱜᱤᱫᱽᱨᱟᱹᱣᱟᱜ ᱡᱟᱦᱟᱸ ᱥᱮᱬᱟ ᱦᱚᱲᱟᱜ ᱥᱮᱪᱮᱫ ᱠᱟᱱᱟ ᱦᱮᱸ ᱥᱮ ᱼᱼ ᱚᱱᱟ ᱫᱚ ᱠᱟᱹᱴᱤᱡ ᱜᱤᱫᱽᱨᱟᱹ ᱫᱚ ᱵᱟᱭ ᱦᱟᱛᱟᱣ ᱫᱟᱲᱮᱭᱟᱜᱼᱟ। ᱠᱟᱨᱚᱱ ᱩᱱᱤᱭᱟᱜ ᱫᱚ ᱼᱼ ᱮᱸᱻ ᱵᱚᱦᱚᱜ ᱦᱟᱛᱟᱝ ᱫᱚ ᱠᱟᱹᱴᱤᱡ ᱵᱟᱞᱮ ᱜᱮᱛᱟᱭᱟ ᱦᱮᱸᱥᱮ᱾ ᱟᱫᱚ ᱩᱱᱤ ᱡᱟᱦᱟᱸ ᱼᱼ ᱡᱟᱦᱟᱸ ᱠᱟᱹᱴᱤᱡ ᱜᱤ ᱜᱤᱫᱽᱨᱟᱹ ᱠᱟᱱᱟᱭ ᱡᱟᱦᱟᱸ ᱵᱚᱭᱮᱥ ᱚᱱᱩᱯᱟᱛ ᱛᱮ ᱦᱚᱭᱛᱚ ᱮᱠ ᱠᱷᱚᱱᱟᱜ ᱯᱟᱸᱪ ᱵᱚᱪᱷᱚᱨ ᱫᱷᱟᱵᱤᱡ ᱦᱮᱸ ᱥᱮ ᱨᱚᱲᱮ ᱥᱮᱬᱟᱭᱮᱫᱟ ᱟᱫᱚ ᱩᱱᱤᱭᱟᱜ ᱡᱟᱦᱟᱸ ᱯᱳᱭᱞᱳ ᱥᱮᱪᱮᱫ ᱦᱚᱨᱟ ᱫᱚ ᱦᱩᱭᱩᱜ ᱠᱟᱱᱟ ᱼᱼ ᱡᱟᱦᱟᱸ ᱫᱚ ᱡᱟᱦᱟᱸ ᱡᱟᱹᱛᱤ ᱨᱮᱱᱟᱜ ᱜᱮ ᱡᱟᱦᱟᱸ ᱩᱱᱤᱭᱟᱜ ᱫᱚ ᱡᱟᱱᱟᱢ ᱯᱟᱹᱨᱥᱤ ᱛᱮ ᱯᱳᱭᱞᱳ ᱫᱚ ᱥᱮᱪᱮᱫ ᱫᱚᱨᱠᱟᱨᱚᱜ ᱠᱟᱱ ᱛᱟᱭᱟ।
ᱦᱚᱭ ᱦᱚᱭ
ᱦᱮᱸ ᱥᱮ ᱜᱚᱝᱠᱮ᱾ ᱟᱫᱚ ᱚᱱᱟ ᱡᱟᱱᱟᱢ ᱯᱟᱹᱨᱥᱤ ᱛᱮ ᱥᱮᱪᱮᱫ ᱞᱮᱠᱷᱟᱱ ᱪᱤᱠᱟᱹᱜᱼᱟ? ᱚᱱᱟ ᱫᱚ ᱡᱟᱱᱟᱢ ᱟᱭᱟᱜ ᱢᱟᱱᱮ ᱼᱻ ᱡᱟᱱᱟᱢ ᱟᱲᱟᱝ ᱫᱚ ᱡᱟᱦᱟᱸ ᱟᱭᱳ ᱛᱚᱣᱟ ᱥᱚᱢᱟᱱ ᱦᱮᱸᱥᱮ। ᱟᱫᱚ ᱡᱟᱦᱟᱸ ᱟᱭᱳᱵᱟᱵᱟ ᱱᱚᱰᱮ ᱱᱤᱨᱵᱷᱚᱨᱟᱭ ᱟᱭᱳᱼᱵᱟᱵᱟ ᱴᱷᱮᱱ ᱩᱱᱤ ᱼᱼ ᱜᱤᱫᱽᱨᱟᱹ ᱢᱟᱱᱮ ᱵᱟᱞᱮ ᱜᱤᱫᱽᱨᱟᱹ ᱡᱟᱦᱟᱸᱭ ᱱᱤᱛᱚᱜ ᱦᱟᱞᱮᱜᱮ ᱨᱚᱲ ᱥᱮᱬᱟᱭᱮᱫᱟᱭ ᱼᱼ ᱩᱱᱤ ᱚᱠᱟ ᱞᱮᱠᱟᱛᱮ ᱱᱟᱯᱟᱭ ᱛᱮ ᱥᱮᱪᱮᱫ ᱨᱮᱱᱟᱜ ᱦᱚᱨᱟ ᱼᱼ ᱚᱱᱟ ᱟᱭᱳᱼᱵᱟᱵᱟ ᱪᱮᱛᱟᱱ ᱟᱹᱰᱤᱴᱟᱜ ᱮ ᱱᱤᱨᱵᱷᱚᱨᱟᱭ।
ᱦᱳᱭ ᱦᱳᱸ ᱦᱮᱸ ᱦᱮᱸ ᱴᱷᱤᱠ ᱚᱱᱠᱟᱜᱮ ᱟᱨ ᱩᱱᱠᱩ ᱦᱟᱲᱟᱢ ᱫᱩᱲᱩᱢ ᱠᱚᱦᱚᱸ ᱼᱼ
ᱦᱮᱸ
ᱢᱟᱨᱟᱝ ᱠᱟᱛᱮᱫ ᱫᱚ ᱼᱼ ᱛᱤᱱᱟᱹᱜ ᱜᱮᱠᱚ ᱤᱭᱟᱹᱜᱼᱟ ᱢᱟᱱᱮ ᱚᱱᱟ ᱥᱮᱪᱮᱫ ᱨᱮᱭᱟᱜ ᱫᱚ ᱠᱳᱱᱳ ᱵᱷᱮᱜᱟᱨ ᱫᱚ ᱵᱟᱹᱱᱩᱜᱼᱟ ᱡᱮ ᱟᱢ ᱛᱤᱱᱟᱹᱜ ᱮᱢ ᱥᱮᱪᱮᱫ ᱫᱟᱲᱮᱭᱟᱜᱼᱟ। ᱡᱮ ᱤᱧᱟᱹᱜ ᱫᱚ ᱦᱟᱲᱟᱢ ᱱᱟᱹᱭᱧ ᱱᱤᱛᱚᱜ ᱫᱚ ᱼᱼ ᱥᱮᱪᱮᱫᱚᱜ ᱨᱮᱭᱟᱜ ᱫᱚ ᱞᱟᱹᱠᱛᱤ ᱵᱟᱝ ᱠᱟᱱᱟ ᱚᱱᱟ ᱫᱚ ᱵᱟᱝ, ᱚᱱᱟ ᱫᱚ ᱼᱼ ᱢᱤᱴᱟᱨ ᱵᱟᱹᱱᱩᱜᱼᱟ ᱡᱮ ᱠᱟᱛᱷᱟ ᱵᱟᱹᱱᱩᱜᱼᱟ ᱡᱮ ᱟᱢ ᱫᱚᱢ ᱦᱟᱲᱟᱢ ᱱᱟ ᱱᱤᱛᱚᱜ ᱫᱚ ᱟᱢ ᱫᱚ ᱵᱟᱢ ᱥᱮᱪᱮᱫ ᱫᱟᱲᱮᱭᱟᱜᱼᱟ। ᱟᱢ ᱡᱟᱦᱟᱸ ᱛᱤᱱᱟᱹᱜ ᱮᱢ ᱼᱼ ᱪᱮᱫ ᱫᱟᱲᱮᱭᱟᱜᱼᱟ ᱛᱚ ᱟᱢ ᱡᱚᱛᱚ ᱜᱮ ᱠᱚᱨᱟᱣ ᱦᱚᱢ ᱫᱟᱲᱮᱭᱟᱜᱼᱟ।
ᱦᱮᱸ
ᱟᱫᱚ ᱠᱤᱪᱷᱩ ᱠᱤᱪᱷᱩ ᱫᱚ ᱱᱚᱝᱠᱟ ᱦᱩᱭᱩᱜᱼᱟ ᱡᱮ ᱼᱼ ᱠᱟᱹᱴᱤᱡ ᱟᱜ ᱥᱚᱢᱚᱭ ᱨᱮ ᱚᱠᱟᱴᱟᱜ ᱠᱟᱹᱴᱤᱡ ᱥᱚᱢᱚᱭ ᱨᱮᱜᱮ ᱪᱮᱫᱚᱜ ᱚᱱᱠᱟ ᱫᱚ ᱵᱟᱵᱚᱱ ᱪᱮᱠᱟ ᱫᱟᱲᱮᱭᱟᱜᱼᱟ।
ᱦᱳᱭ
ᱡᱟᱦᱟᱵᱚᱱ ᱯᱟᱨᱚᱢ ᱵᱟᱹᱜᱤ ᱠᱟᱣᱫᱟ ᱟ ᱛᱟᱭᱱᱚᱢ ᱛᱮᱫᱚ ᱵᱟᱵᱚᱱ ᱠᱚᱭᱚᱜ ᱨᱩᱣᱟᱹᱲ ᱫᱟᱲᱼ
ᱦᱳᱭ ᱦᱳᱭ ᱟᱵᱚ ᱡᱟᱦᱟᱸ ᱛᱤᱱᱟᱹᱜ ᱟᱵᱚ ᱥᱮᱪᱮᱫ ᱫᱷᱟᱨᱟ ᱡᱟᱦᱟᱸᱜᱮ ᱢᱟᱱᱮ ᱼᱼ ᱮᱸ ᱡᱮᱢᱚᱱ ᱥᱮᱪᱮᱫ ᱫᱚ ᱵᱟᱨ ᱞᱮᱠᱟᱛᱮ ᱦᱩᱭᱩᱜᱼᱟ ᱦᱟᱸᱜ। ᱤᱧᱟᱹᱜ ᱵᱟᱲᱟᱭ ᱛᱮᱫᱚ ᱡᱮᱢᱚᱱ ᱮᱸ ᱯᱷᱚᱨᱢᱟᱞ ᱮᱰᱩᱠᱮᱥᱚᱱ ᱟᱨ ᱤᱱᱯᱷᱚᱨᱢᱟᱞ ᱮᱰᱩᱠᱮᱥᱚᱱ। ᱦᱮᱸ ᱥᱮ ᱡᱟᱦᱟᱸ ᱫᱚ ᱢᱤᱫᱴᱮᱱ ᱫᱚ ᱠᱚᱞᱮ ᱤᱥᱠᱩᱞ ᱠᱷᱚᱱᱟᱜ ᱤᱥᱠᱩᱞ ᱠᱚᱞᱮᱡᱽ ᱤᱭᱩᱱᱤᱵᱷᱟᱨᱥᱤᱴᱤ ᱨᱮ ᱥᱮᱪᱮᱫ ᱦᱩᱭᱩᱜᱼᱟ᱾ ᱟᱨ ᱢᱤᱫᱴᱮᱱ ᱫᱚ ᱡᱟᱦᱟᱸ ᱫᱚ ᱟᱛᱩ ᱼᱼ ᱴᱚᱞᱟ ᱨᱮ ᱦᱩᱭᱩᱜᱼᱟ᱾ ᱡᱮᱢᱚᱱ ᱜᱟᱶᱛᱟ ᱥᱚᱝᱜᱚᱴᱷᱚᱱ ᱯᱟᱦᱴᱟ ᱠᱷᱚᱱᱟᱜ ᱦᱚᱸ ᱱᱚᱝᱠᱟᱱ ᱪᱮᱫ ᱦᱚᱨᱟ ᱠᱚ ᱦᱩᱭᱩᱜᱼᱟ ᱦᱮᱸ ᱥᱮ, ᱟᱫᱚ ᱟᱵᱚ ᱫᱚ ᱡᱟᱦᱟᱸ ᱢᱟᱹᱱᱢᱤ ᱡᱤᱭᱚᱱ ᱨᱮᱫᱚ ᱠᱟᱹᱴᱤᱡ ᱠᱟᱹᱴᱤᱡ ᱠᱷᱚᱱᱟᱜ ᱜᱮ ᱯᱩᱨᱩᱫᱩᱞ ᱫᱷᱟᱹᱵᱤᱡ ᱛᱮ ᱟᱵᱚ ᱫᱚ ᱵᱟᱱᱟᱨ ᱥᱮᱪᱮᱫ ᱟᱠᱷᱲᱟ ᱨᱮᱜᱮ ᱡᱚᱯᱲᱟᱣ ᱛᱟᱦᱮᱸ ᱫᱚᱨᱠᱟᱨᱚᱜ᱾
ᱦᱳᱭ ᱦᱳᱭ ᱦᱳᱭ ᱦᱭᱳᱭ᱾
ᱡᱮᱢᱚᱱ ᱡᱟᱦᱟᱸᱭ ᱮ ᱥᱮᱪᱮᱫ ᱟᱠᱷᱲᱟ ᱨᱮ ᱡᱟᱦᱟᱸ ᱱᱚᱣᱟ ᱠᱚᱞᱮᱡᱽ ᱤᱭᱩᱱᱤᱵᱷᱟᱨᱥᱤᱴᱤ ᱡᱟᱦᱟᱸ ᱥᱮᱪᱮᱫ ᱟᱠᱷᱲᱟ ᱵᱚᱱ ᱧᱟᱢ ᱮᱫᱟ᱾ ᱦᱳᱭᱛᱳ ᱱᱚᱣᱟ ᱮ, ᱦᱮᱸ ᱱᱚᱰᱮ ᱟᱛᱳ ᱴᱚᱞᱟᱨᱮ ᱚᱱᱟ ᱡᱟᱦᱟᱸ ᱥᱳᱧᱚ ᱚᱱᱟ ᱥᱮᱪᱮᱫ ᱟᱠᱷᱲᱟ ᱵᱟᱵᱚᱱ ᱧᱟᱢᱟ ᱡᱟᱦᱟᱸ ᱱᱚᱣᱟ ᱟᱹᱛᱩ ᱴᱚᱞᱟ ᱨᱮ ᱦᱩᱭᱩᱜᱼᱟ, ᱥᱮᱪᱮᱫ ᱟᱠᱷᱲᱟ ᱚᱱᱟ ᱤᱥᱠᱩᱞ ᱠᱚᱞᱮᱡᱽ ᱨᱮ ᱵᱟᱵᱚ ᱧᱟᱸᱢᱟ᱾ ᱦᱮᱸᱥᱮ ᱚᱱᱟᱛᱮ ᱢᱟᱱᱮ ᱵᱟᱱᱟᱨ ᱯᱟᱦᱴᱟ ᱨᱮᱜᱮ ᱥᱮᱪᱮᱫ, ᱢᱟᱱᱮ ᱟᱠᱷᱲᱟ ᱨᱮ ᱥᱮᱞᱮᱫᱚᱜ ᱫᱚ ᱮᱠᱟᱞ ᱞᱟᱹᱠᱛᱤ ᱠᱟᱱᱟ᱾
ᱞᱟᱹᱜᱛᱤ ᱠᱟᱱᱟ ᱦᱮᱸ᱾ ᱤᱱᱟᱹ ᱵᱚᱱ ᱢᱮᱱ ᱠᱮᱜᱼᱟ, ᱦᱳᱭ ᱴᱷᱤᱠ ᱴᱟ ᱫᱚ ᱠᱟᱛᱷᱟ ᱜᱮ
ᱟᱨ ᱱᱚᱣᱟ ᱥᱮᱪᱮᱫ ᱛᱟᱞᱟ ᱛᱮᱜᱮ ᱢᱟᱹᱱᱢᱤᱭᱟᱜ ᱢᱤᱫᱴᱮᱱ ᱜᱮᱭᱟᱱ ᱢᱟᱨᱥᱟᱞᱚᱜᱼᱟ ᱦᱮᱸᱥᱮ᱾ ᱵᱩᱜᱤ ᱵᱟᱹᱲᱤᱡ ᱤᱧ ᱫᱤᱥᱟᱹ ᱫᱟᱲᱮᱭᱟᱜᱼᱟ᱾ ᱦᱮᱸ ᱦᱩᱰᱤᱧ ᱢᱟᱨᱟᱝ ᱦᱚᱲᱮ ᱪᱤᱱᱦᱟᱹᱣ ᱫᱟᱲᱮᱭᱟᱜᱼᱟ᱾ ᱚᱠᱟ ᱵᱮᱲᱟᱨᱮ ᱚᱠᱟ ᱞᱮᱠᱟ ᱨᱚᱲ ᱦᱩᱭᱩᱜᱼᱟ ᱦᱮᱸᱥᱮ ᱩᱱᱤ ᱡᱟᱦᱟᱸ ᱞᱮᱠᱟᱱ ᱯᱚᱨᱤᱥᱛᱷᱤᱛᱤ ᱜᱮ ᱥᱮᱴᱮᱨᱚᱜᱼᱟ ᱟᱭᱟᱜ, ᱡᱤᱭᱚᱱ ᱛᱟᱞᱟ ᱨᱮ ᱚᱱᱟ ᱫᱚ ᱪᱤᱠᱟᱹᱜᱼᱟ ᱢᱟᱱᱮ ᱡᱩᱫᱤ ᱥᱚᱴᱷᱤᱠ ᱜᱮᱭᱟᱱ ᱛᱟᱦᱮᱱ ᱛᱟᱭᱟ ᱥᱮ ᱥᱮᱪᱮᱫ ᱛᱟᱦᱮᱱ ᱛᱟᱭᱟ, ᱩᱱᱤ ᱚᱱᱟ ᱞᱮᱠᱟ ᱠᱟᱛᱮᱜ ᱚᱱᱟ ᱯᱚᱨᱤᱥᱛᱷᱤᱛᱤ ᱠᱷᱚᱱᱮ ᱚᱣᱟᱨ ᱨᱟᱠᱟᱵᱚᱜᱼᱟ ᱥᱮ ᱞᱟᱦᱟ ᱫᱟᱲᱮᱭᱟᱜᱟᱭ᱾ ᱚᱱᱟ ᱯᱚᱨᱤᱥᱛᱷᱤᱛᱤ ᱠᱷᱚᱱᱟᱜ
ᱟᱪᱪᱷᱟ ᱱᱤᱛᱚᱜ ᱦᱚᱸᱜᱼᱚᱭ ᱡᱟᱦᱟᱸ ᱟᱵᱚ, ᱥᱚᱢᱟᱡᱽ ᱛᱟᱞᱟᱨᱮ ᱦᱮᱸ ᱥᱮ, ᱟᱵᱚ ᱦᱚᱸᱜᱼᱚᱭ ᱥᱟᱱᱛᱟᱲ ᱥᱚᱢᱟᱡᱽ ᱛᱟᱞᱟ ᱨᱮ ᱥᱮ ᱡᱟᱹᱛᱤ ᱛᱟᱞᱟ ᱨᱮ ᱟᱵᱚ ᱦᱚᱸᱜᱼᱚᱭ ᱱᱤᱛᱚᱜ ᱥᱮᱪᱮᱫ ᱨᱮᱱᱟᱜ ᱢᱟᱱᱮ ᱛᱤᱱᱟᱹᱜ ᱞᱟᱹᱠᱛᱤ ᱢᱮᱱᱟᱜ ᱟᱠᱟᱫᱟ ᱥᱮᱪᱮᱫ ᱢᱟᱵᱚᱱ ᱥᱮᱪᱮᱫᱚᱜ ᱠᱟᱱ ᱜᱮᱭᱟ ᱟᱨᱦᱚᱸ ᱛᱤᱱᱟᱹᱜ ᱴᱟᱜ ᱞᱟᱹᱠᱛᱤ ᱢᱮᱱᱟᱜᱼᱟ, ᱪᱮᱫ ᱪᱮᱫ ᱠᱚᱨᱮ ᱚᱱᱠᱟ ᱮᱦᱸ ᱥᱮᱪᱮᱫ ᱦᱚᱨᱟ ᱚᱱᱠᱟ ᱵᱚᱱ ᱥᱮᱪᱮᱫ ᱫᱟᱲᱮᱭᱟᱜᱼᱟ᱾ ᱚᱱᱟ ᱠᱚ
ᱦᱳᱭ ᱞᱮᱭᱵᱮᱱ?
ᱞᱟᱹᱭᱫᱤᱧ ᱱᱚᱜᱼᱚᱭ ᱡᱟᱦᱟᱸ ᱟᱵᱚ ᱵᱚᱱ ᱥᱮᱪᱮᱫᱚᱜ ᱠᱟᱱᱟ, ᱥᱮᱪᱮᱫ ᱢᱟᱵᱚᱱ ᱥᱮᱪᱮᱫᱚᱜ ᱠᱟᱱᱟ ᱦᱮᱸ ᱥᱮ ᱡᱩᱫᱤ ᱟᱵᱚ ᱦᱚᱸᱜᱼᱚᱭ ᱢᱤᱫ ᱢᱤᱫᱴᱮᱱ ᱢᱤᱫᱴᱮᱱ ᱯᱟᱴ ᱠᱮ ᱯᱟᱴ ᱡᱩᱫᱤ ᱵᱚᱱ ᱥᱮᱪᱮᱫ ᱤᱫᱤᱜᱼᱟ, ᱱᱚᱣᱟ ᱚᱠᱟ ᱞᱮᱠᱟ ᱠᱚᱜᱼᱟ?
ᱢᱟᱱᱮ ᱱᱤᱛᱚᱜ ᱟᱵᱩ, ᱟᱵᱚ ᱫᱚ ᱥᱮᱪᱮᱫᱚᱜ ᱨᱮᱭᱟᱜ ᱫᱚ ᱟᱹᱰᱤ ᱢᱟᱨᱟᱝ ᱜᱮ ᱞᱟᱹᱠᱛᱤ ᱢᱮᱱᱟᱜᱼᱟ ᱡᱮ ᱱᱤᱛᱚᱜ ᱟᱵᱩ ᱚᱠᱟᱴᱟᱜ ᱫᱚ ᱯᱷᱚᱨᱢᱟᱞ ᱮᱰᱩᱠᱮᱥᱚᱱ ᱥᱮ ᱚᱞᱚᱜ ᱯᱟᱲᱦᱟᱜ ᱵᱚᱱ ᱪᱮᱫ ᱮ ᱠᱟᱱ, ᱚᱱᱟ ᱚᱱᱟ ᱢᱟ ᱢᱟ ᱤᱭᱟᱹ ᱥᱮᱪᱮᱫᱚ ᱡᱟᱹᱨᱩᱲ ᱜᱮᱭᱟ, ᱤᱱᱟᱹ ᱛᱟᱭᱱᱚᱢ ᱛᱟᱭᱱᱚᱢ ᱛᱮ ᱟᱵᱚᱣᱟ ᱚᱠᱟᱴᱟᱜ ᱫᱚ ᱞᱟᱭ ᱞᱟᱠᱪᱟᱨ ᱞᱟᱠᱪᱟᱨ ᱠᱚ ᱛᱟᱦᱮᱸ ᱠᱟᱱ, ᱢᱮᱱᱟᱜ ᱛᱟᱵᱚᱱ ᱚᱱᱟ ᱥᱮᱫᱟᱭ ᱨᱮᱱ ᱦᱟᱯᱲᱟᱢ ᱥᱮ ᱥᱮᱫᱟᱭ ᱯᱩᱨᱩᱫᱷᱩᱞ ᱦᱟᱲᱟᱢ ᱠᱚᱠᱚ ᱠᱟᱹᱢᱤ ᱟᱹᱜᱩ ᱠᱟᱫ, ᱚᱱᱟ ᱦᱚᱸ ᱥᱮᱪᱮᱫ ᱛᱚᱨᱟᱭ ᱡᱟᱹᱲᱟ ᱢᱤᱫ ᱫᱚᱢ ᱨᱮᱜᱮ᱾
ᱦᱳᱭ᱾
ᱢᱤᱫ ᱥᱚᱝᱜᱮ ᱥᱚᱸᱜᱮ ᱛᱮ, ᱮᱛᱮᱜ ᱪᱮᱫᱟᱜ ᱟᱵᱚ ᱫᱚ ᱥᱚᱢᱚᱭ ᱯᱚᱨᱤᱥᱛᱷᱤᱛᱤ ᱥᱟᱶᱛᱮ ᱢᱤᱞᱟᱹᱣᱚᱜ ᱫᱚᱨᱠᱟᱨ ᱟᱵᱚᱱᱟ᱾
ᱦᱳᱭ,
ᱟᱨ ᱚᱱᱟ ᱦᱚᱸ ᱡᱩᱫᱤ ᱱᱤᱛᱳᱜ ᱵᱚᱱ ᱢᱮᱱᱟ ᱱᱤᱛᱚᱜ ᱫᱚ ᱮᱰᱩᱠᱮᱥᱚᱱ ᱡᱩᱜᱽ ᱠᱟᱱᱟ, ᱢᱚᱰᱟᱨᱱ ᱡᱩᱜᱽ ᱠᱟᱱᱟ, ᱡᱮ ᱠᱷᱟᱹᱞᱤ ᱦᱟᱱᱟ ᱚᱞᱚᱜ ᱯᱟᱲᱦᱟᱜ ᱜᱮᱵᱚᱱ ᱥᱮᱬᱟ ᱤᱫᱤ ᱞᱮᱠᱷᱟᱱ ᱦᱩᱭᱩᱜᱼᱟ, ᱚᱱᱠᱟ ᱫᱚ ᱵᱟᱭ ᱜᱟᱱᱚᱜᱼᱟ ᱟᱵᱚᱣᱟᱜ ᱚᱠᱟᱴᱟᱜ ᱫᱚ ᱯᱚᱨᱚᱢᱯᱚᱨᱟ ᱢᱮᱱᱟᱜ ᱛᱟᱵᱚᱱᱟ ᱚᱠᱟᱴᱷᱟᱜ ᱫᱚ ᱟᱻ ᱟᱹᱨᱤᱪᱟᱹᱞᱤ ᱢᱮᱱᱟᱜ ᱛᱟᱵᱚᱱᱟ ᱨᱟᱭᱨᱤᱛ ᱢᱮᱱᱟᱜ ᱛᱟᱵᱚᱱᱟ ᱚᱱᱟ ᱠᱚᱫᱚ ᱚᱠᱚᱭ ᱠᱚᱨᱟᱣᱟ ᱚᱱᱟ ᱢᱟ ᱟᱵᱚᱣᱟᱜ ᱵᱮᱠᱛᱤᱜᱚᱛ ᱵᱚᱥᱛᱩ ᱠᱟᱱᱟ ᱡᱮ ᱟᱵ ᱟᱵᱩᱣᱟᱜ ᱫᱚ ᱟᱵᱚᱣᱟᱜ ᱜᱮ ᱰᱟᱱᱴᱟᱣ ᱡᱟᱹᱨᱩᱲ ᱵᱚᱱᱟ ᱟᱵᱩ ᱜᱮ ᱨᱟᱠᱟᱵ ᱡᱟᱹᱨᱩᱲ ᱵᱚᱱᱟ ᱛᱚ ᱚᱱᱟ ᱛᱮ ᱟᱸ ᱚᱞᱚᱜ ᱯᱟᱲᱦᱟᱜ ᱥᱟᱶᱛᱮ ᱨᱮᱦᱚᱸ ᱟᱵᱩᱣᱟᱜ ᱨᱟᱭᱨᱤᱛ ᱱᱤᱛᱤ ᱱᱤᱭᱚᱢ ᱱᱤᱛᱤ ᱱᱤᱛᱤ ᱱᱤᱛᱤ ᱫᱷᱚᱨᱚᱢ ᱠᱚ ᱡᱚᱠᱳ ᱡᱚᱛᱚ ᱟᱵᱩ ᱫᱚ ᱟᱵᱚ ᱢᱤᱫ ᱥᱟᱶᱛᱮ ᱠᱚᱨᱟᱣ ᱵᱩᱡᱷᱟᱹᱣ ᱵᱚᱱᱟ ᱟᱨ ᱚᱱᱟ ᱚᱱᱟ ᱛᱟᱭᱱᱚᱢ ᱚᱞᱚᱜ ᱯᱟᱲᱦᱟᱜ ᱛᱟᱭᱱᱚᱢ ᱛᱚ ᱟᱨ ᱟᱭᱢᱟ ᱠᱤᱪᱷᱩ ᱠᱤᱪᱷᱩ ᱞᱟᱭᱮᱱ ᱨᱮ ᱥᱮ ᱮᱸ ᱚᱱᱟ ᱨᱮᱭᱟᱜ ᱦᱚᱸ ᱥᱮᱪᱮᱫᱚᱜ ᱡᱟᱹᱨᱩᱲ ᱠᱟᱱᱟ ᱡᱮ ᱠᱷᱟᱹᱞᱤ ᱢᱤᱫᱴᱮᱡᱽ ᱤᱭᱟᱹ ᱞᱮᱠᱷᱟᱡᱽ ᱫᱚ ᱵᱟᱝ ᱢᱤᱫᱴᱮᱡᱽ ᱞᱟᱭᱮᱱ ᱢᱮᱱᱟᱜᱽ ᱟᱛᱚ ᱟᱭᱢᱟ ᱞᱟᱭᱮᱱ ᱨᱮᱭᱟᱜ ᱥᱮᱪᱮᱫ ᱢᱮᱱᱟᱜᱼᱟ ᱛᱚᱵᱮ ᱚᱱᱟ ᱞᱟᱭᱮᱱ ᱨᱮᱭᱟᱜ ᱛᱤᱱᱟᱹᱜ ᱵᱩᱱ ᱫᱟᱲᱮᱭᱟᱜᱽ ᱵᱷᱳᱨ ᱫᱚ ᱡᱚᱛᱚ ᱞᱟᱭᱤᱱ ᱨᱮᱭᱟᱜ ᱜᱮ ᱠᱚᱨᱟᱣ ᱪᱳ ᱵᱚᱱᱟ ᱠᱤᱱᱛᱩ ᱢᱤᱫᱴᱮᱡᱽ ᱵᱚᱱ ᱫᱤᱥᱟᱹᱭᱟ ᱡᱮ ᱟᱵᱩᱣᱟᱜ ᱚᱠᱟᱴᱟᱜ ᱟᱵᱚᱣᱟᱜ ᱥᱟᱱᱛᱟᱲᱟᱜ ᱟᱹᱨᱤᱪᱟᱹᱞᱤ ᱞᱟᱭᱼᱞᱟᱠᱪᱟᱨ ᱚᱱᱟ ᱠᱩᱫᱚ ᱟᱵᱩ ᱢᱚᱛᱚᱡᱽ ᱜᱮ ᱠᱟᱹᱢᱤ ᱡᱟᱹᱨᱩᱲ ᱵᱚᱱᱟ ᱵᱟᱹᱠᱤ ᱠᱩᱫᱚ ᱮᱴᱟᱜ ᱡᱟᱹᱛᱤ ᱠᱩᱫᱚ ᱦᱟᱸᱜ ᱟᱵᱚᱣᱟᱜ ᱫᱚ ᱵᱟᱠᱩ ᱥᱮᱬᱟ ᱟᱛᱟᱵᱚᱱ ᱟᱵᱚᱣᱟᱜ ᱡᱩᱫᱤ ᱟᱢᱛᱮ ᱟᱵᱩ ᱜᱮ ᱵᱟᱵᱩᱱ ᱥᱮᱬᱟᱭᱟ ᱟᱵᱮᱱ ᱜᱮ ᱟᱵᱤᱱᱟᱜ ᱵᱟᱵᱮᱱ ᱥᱮᱬᱟᱭᱟ ᱛᱚᱵᱮ ᱮᱴᱟᱜ ᱤᱡ ᱫᱚ ᱟᱵᱤᱱᱟᱜ ᱫᱚ ᱪᱤᱠᱟᱹᱭ ᱥᱮᱬᱟᱭᱟ
ᱦᱳᱭ
ᱚᱱᱟᱛᱮ ᱥᱮᱪᱮᱫ ᱟᱵᱚᱥᱛᱩ ᱫᱚ ᱢᱤᱫ ᱫᱚᱢ ᱨᱮᱜᱮ ᱡᱚᱛᱚ ᱜᱮ ᱠᱚᱨᱟᱣ ᱡᱟᱹᱨᱩᱲᱟ ᱡᱚᱛᱚ ᱜᱮ ᱥᱮᱪᱮᱫ ᱡᱟᱹᱨᱩᱲᱟ
ᱦᱮᱸ ᱱᱚᱣᱟ ᱱᱚᱣᱟ ᱡᱟᱦᱟᱸ ᱟᱵᱚ ᱥᱮᱪᱮᱫᱚᱜ ᱠᱟᱱᱟ ᱵᱚᱱ ᱦᱮᱸᱥᱮ ᱡᱮᱢᱚᱱ ᱤᱥᱠᱩᱞ ᱠᱚᱞᱮᱡᱽ ᱨᱮ ᱡᱟᱦᱟᱸ ᱵᱚ ᱥᱮᱪᱮᱫᱚᱜ ᱚᱱᱟ ᱢᱤᱫᱴᱮᱱ ᱥᱤᱞᱮᱵᱟᱥ ᱟᱫᱷᱟᱨ ᱛᱮᱵᱚᱱ ᱥᱮᱪᱮᱫ ᱤᱫᱤᱜᱽ ᱠᱟᱱᱟ ᱦᱮᱸ ᱥᱮ ᱯᱟᱴ ᱠᱮ ᱯᱟᱴ ᱟᱫᱚ ᱡᱟᱦᱟᱸ ᱟᱵᱚᱣᱟᱜ ᱦᱚᱸᱜ ᱮᱢ ᱞᱟᱹᱭ ᱠᱮᱫᱟ ᱟᱵᱚᱣᱟᱜ ᱥᱚᱢᱟᱡᱽ ᱥᱟᱶᱛᱟ ᱨᱮᱱᱟᱜ ᱡᱟᱼᱼ ᱛᱤ ᱫᱷᱚᱨᱚᱢ ᱨᱮᱱᱟᱜ ᱡᱟᱦᱟᱸ ᱠᱚ ᱢᱤᱼᱢᱤᱫ ᱴᱮᱱ ᱛᱷᱟ ᱛᱷᱚᱠᱮ ᱛᱷᱚᱠ ᱦᱟᱹᱴᱤᱧ ᱠᱚ ᱢᱮᱱᱟᱜᱽ ᱟᱠᱟᱫᱟ ᱦᱮᱸ ᱥᱮ ᱮᱢᱚᱱ ᱡᱟᱱᱟᱢ ᱠᱷᱚᱱᱟᱜᱽ ᱜᱩᱡᱩᱜᱽ ᱫᱷᱟᱹᱵᱤᱡ ᱟᱨ ᱵᱟᱝ ᱡᱟᱦᱟᱸ ᱯᱚᱨᱚᱵᱽ ᱯᱚᱨᱵᱟᱥ ᱠᱚ ᱦᱮᱸ ᱥᱮ ᱦᱚᱞᱟ ᱯᱚᱨᱚᱢᱮᱱᱟ ᱤᱭᱟᱹ ᱟᱢᱵᱚᱵᱚᱛᱤ ᱯᱚᱨᱚᱵᱽ ᱯᱟᱨᱚᱢᱮᱱᱟ ᱦᱮᱸᱥᱮ ᱛᱮ ᱟᱫᱚ ᱱᱚᱣᱟ ᱡᱟᱦᱟᱸ ᱢᱤᱫᱴᱮᱱ ᱦᱚᱸᱜᱼᱚ ᱱᱚᱝᱠᱟᱱᱟᱜ ᱛᱷᱚᱠᱮ ᱛᱷᱚᱠ ᱢᱤᱫᱴᱮᱱ ᱦᱟᱹᱴᱤᱧ ᱢᱮᱱᱟᱜ ᱟᱠᱟᱫ ᱛᱟᱵᱚᱱᱟ ᱟᱫᱚ ᱱᱚᱣᱟ ᱦᱟᱹᱴᱤᱧ ᱠᱚ ᱡᱩᱫᱤ ᱟᱵᱚ ᱮᱸ ᱱᱚᱣᱟ ᱪᱮᱫᱟᱜᱽ ᱵᱚ ᱠᱚᱨᱟᱣ ᱫᱟ ᱪᱮᱫᱟᱜ ᱵᱟᱵᱚᱱ ᱪᱮᱫ ᱠᱷᱟᱹᱛᱤᱨ ᱵᱚ ᱠᱚᱨᱟᱣ ᱮᱫᱟ ᱪᱮᱫᱟᱜ ᱵᱚ ᱢᱟᱱᱟᱣ ᱮᱫᱟ ᱦᱮᱸ ᱥᱮ ᱦᱚᱸᱜᱼᱚᱭ ᱢᱤᱫᱴᱮᱱ ᱥᱮᱪᱮᱫ ᱡᱟᱦᱟᱸ ᱢᱤᱫᱴᱮᱱ ᱛᱷᱩᱛᱤ ᱨᱚᱯᱚᱲ ᱛᱟᱞᱟᱛᱮ ᱢᱤᱫᱴᱮᱱ ᱡᱟᱦᱟᱸ ᱥᱮᱪᱮᱛᱚᱜᱼᱟ ᱱᱚᱣᱟ ᱛᱟᱞᱟᱨᱮ ᱛᱷᱩᱛᱤ ᱨᱚᱯᱼ ᱨᱚᱯᱚᱲ ᱛᱟᱞᱟᱨᱮ ᱮᱱᱮᱡᱽ ᱥᱮᱨᱮᱧ ᱠᱚ ᱢᱮᱱᱟᱜᱽ ᱟᱠᱟᱫ ᱛᱟᱵᱚᱱᱟ ᱟᱵᱚᱭᱟᱜ ᱟᱹᱰᱤ ᱨᱚᱠᱚᱢ ᱦᱮᱸ ᱥᱮ ᱾ ᱱᱚᱣᱟ ᱠᱚ ᱟᱹᱰᱤᱴᱟᱜ ᱡᱟᱹᱨᱩᱲᱚᱜ ᱠᱟᱱᱟ ᱢᱤᱫᱴᱮᱱ ᱦᱟᱹᱴᱤᱧ ᱦᱟᱹᱴᱤᱧ ᱛᱮ ᱯᱟᱲᱦᱟᱣ ᱚᱞ ᱥᱮᱬᱟ ᱥᱮ ᱪᱮᱫ ᱫᱚ ᱦᱮᱸᱥᱮ ᱟᱫᱚ ᱢᱤᱫ ᱫᱷᱟᱣ ᱨᱮᱦᱚᱸ ᱛᱚ ᱪᱤᱠᱟᱹᱜ ᱠᱟᱱᱟ ᱢᱤᱫ ᱫᱷᱟ ᱛᱚ ᱵᱟᱵᱚ ᱥᱮᱬᱟ ᱫᱟᱲᱮᱭᱟᱜᱼᱟ ᱥᱮ ᱟᱫᱚ ᱚᱱᱟᱛᱮ ᱤᱧᱟᱹᱜᱽ ᱩᱭᱦᱟᱹᱨ ᱛᱮ ᱞᱟᱹᱭᱟᱭ ᱡᱮ ᱱᱚᱣᱟ ᱫᱚ ᱢᱤᱫ ᱢᱤᱫᱴᱮᱱ ᱢᱟᱱᱮ ᱥᱟᱛᱟᱢ ᱠᱚ ᱪᱮᱛᱟᱱ ᱨᱮ ᱚᱱᱟ ᱥᱮᱪᱮᱫ ᱦᱚᱨᱟ ᱵᱚ ᱤᱭᱟᱹᱭᱟ ᱦᱟᱛᱟᱣ ᱞᱮᱠᱷᱟᱱ ᱱᱟᱯᱟᱭᱚᱜᱼᱟ
ᱦᱩᱸ ᱪᱮᱫ ᱞᱮᱠᱟ ᱵᱮᱱ ᱢᱮᱱ ᱠᱮᱜᱼᱟ?
ᱡᱟᱦᱟᱸ ᱮ ᱡᱮᱢᱚᱱ ᱟᱵᱚ ᱥᱚᱢᱟᱡ ᱥᱮᱨᱚᱣᱟ ᱨᱮᱱᱟᱜ ᱡᱟᱦᱟᱸ ᱮᱱᱮᱡ ᱥᱮᱨᱮᱧ ᱠᱚ ᱢᱮᱱᱟᱜ ᱟᱠᱟᱫᱟ, ᱵᱟᱝ ᱞᱟᱭᱼᱞᱟᱠᱪᱟᱨ ᱠᱚ ᱢᱮᱱᱟᱜ ᱟᱠᱟᱫᱟ, ᱡᱟᱦᱟᱸ ᱟᱵᱚᱣᱟᱜ ᱡᱮᱛᱮ ᱨᱚᱠᱚᱢ ᱡᱟᱦᱟᱸ ᱞᱮᱠᱟ ᱢᱮᱱᱟᱜ ᱟᱠᱟᱫᱟ ᱟᱫᱚ ᱡᱩᱫᱤ ᱡᱩᱫᱤᱢ ᱞᱟᱹᱭᱟ ᱦᱚᱜᱼᱚᱭ ᱚᱢᱵᱚᱵᱚᱛᱤ ᱯᱚᱨᱚᱵ ᱠᱟᱱᱟ ᱦᱮᱸ ᱥᱮ
ᱦᱳᱭ
ᱵᱷᱚᱞᱚ ᱯᱟᱨᱚᱢᱮᱱᱟ ᱦᱟᱸᱜ ᱟᱫᱚ ᱱᱚᱣᱟ ᱚᱢᱵᱚᱵᱚᱛᱤ ᱯᱚᱨᱚᱵ ᱤᱫᱤ ᱠᱟᱛᱮᱜ ᱦᱟᱸᱜ ᱪᱮᱫᱟᱜ ᱵᱚ ᱠᱚᱨᱟᱣ ᱮᱫᱟ ᱦᱟᱸᱜ ᱦᱮᱸ ᱥᱮ ᱪᱮᱫᱟᱜ ᱵᱚ ᱢᱟᱱᱟᱣ ᱮᱫᱟ ᱦᱮᱸ ᱥᱮ ᱾ ᱟᱫᱚ ᱦᱚᱸᱜᱼᱚ ᱱᱚᱣᱟ ᱡᱮᱢᱚᱱ ᱮᱻ ᱟᱹᱰᱤ ᱦᱚᱲᱟᱜ ᱜᱮ ᱮᱸ ᱫᱷᱟᱨᱚᱱᱟ ᱵᱟᱹᱱᱩᱜᱽ ᱟᱠᱟᱫ ᱛᱟᱵᱚᱱᱟ ᱡᱮ ᱪᱮᱫᱟᱜ ᱵᱚ ᱠᱚᱨᱟᱣ ᱫᱟ, ᱪᱮᱫ ᱠᱷᱟᱹᱛᱤᱨ ᱵᱚ ᱠᱚᱨᱟᱣᱫᱟ ᱟᱫᱚ ᱦᱚᱜᱼᱚ ᱱᱚᱣᱟ ᱦᱚᱛᱚ ᱢᱤᱫᱴᱮᱱ ᱥᱮᱪᱮᱫ ᱨᱮᱱᱟᱜᱮ ᱢᱤᱫᱴᱮᱱ ᱯᱟᱴ ᱨᱮ ᱦᱤᱡᱩᱜᱼᱟ ᱦᱟᱸᱜ ᱦᱮᱸ
ᱯᱟᱴ ᱨᱮ ᱦᱤᱡᱩᱜᱼᱟ ᱦᱟᱸᱜ ᱦᱳᱭ ᱦᱳᱭ ᱴᱷᱤᱠ
ᱱᱚᱣᱟ ᱠᱚ ᱤᱫᱤ ᱠᱟᱛᱮ ᱡᱩᱫᱤ ᱟᱵᱚ ᱡᱩᱫᱤ ᱟᱛᱳ ᱴᱚᱞᱟ ᱨᱮᱵᱚᱱ ᱜᱟᱯᱟᱞ ᱢᱟᱨᱟᱣᱼᱟ ᱡᱟᱦᱟᱸ ᱟᱵᱚ ᱚᱸ ᱢᱟᱹᱡᱷᱤ ᱵᱟᱵᱟ ᱥᱟᱶᱛᱮ ᱡᱟᱦᱟᱸ ᱟᱹᱛᱩ ᱦᱚᱲ ᱠᱚ ᱢᱮᱱᱟᱜ ᱟᱠᱟᱫ ᱫᱩᱲᱩᱵ ᱧᱟᱯᱟᱢ ᱠᱟᱛᱮᱜ ᱟᱵᱚ ᱫᱚ ᱦᱮᱸ ᱱᱚᱝᱠᱟ ᱵᱚᱱ ᱩᱭᱦᱟᱹᱨᱚᱜᱼᱟ ᱡᱩᱫᱤ ᱡᱮ ᱛᱮᱦᱮᱧ ᱟᱵᱚ ᱱᱚᱣᱟ ᱤᱫᱤ ᱠᱟᱛᱮᱫ ᱵᱚᱱ ᱟᱵᱚ ᱵᱚᱱ ᱢᱟᱱᱟᱣ ᱫᱟᱵᱚᱱ ᱵᱟᱛᱟᱣᱫᱟ ᱟᱨ ᱱᱚᱣᱟ ᱛᱟᱵᱚᱱ ᱟᱵᱚᱣᱟᱜ ᱩᱭᱦᱟᱹᱨ ᱠᱟᱱᱟᱭ ᱡᱮ ᱱᱚᱣᱟ ᱟᱜᱟᱢ ᱫᱤᱱ ᱨᱮ ᱟᱵᱚ ᱢᱟᱱᱮ ᱫᱷᱟᱹᱨᱛᱤ ᱨᱮ ᱡᱷᱚᱛᱚ ᱦᱚᱲ ᱠᱚ ᱵᱟᱲᱟᱭ ᱫᱟᱲᱮᱭᱟᱜ ᱢᱟ ᱡᱟᱛᱮ ᱱᱚᱣᱟ ᱫᱚ ᱱᱩᱠᱩᱣᱟᱜ ᱯᱚᱨᱚᱵᱽ ᱠᱟᱱᱟ ᱥᱮ ᱯᱚᱨᱚᱵᱟᱥ ᱠᱟᱱᱟ ᱦᱮᱸ ᱥᱮ
ᱦᱩᱸ ᱦᱩᱸ
ᱟᱫᱚ ᱚᱱᱟ ᱫᱚ ᱥᱮᱪᱮᱫ ᱛᱟᱞᱟ ᱛᱮᱜᱮ ᱦᱩᱭᱩᱜᱼᱟ ᱦᱮᱸ ᱥᱮ ᱟᱨ ᱥᱮᱪᱮᱫ ᱵᱟᱝᱠᱷᱟᱱ ᱫᱚ ᱥᱮᱪᱮᱫ ᱛᱟᱞᱟ ᱛᱮᱜᱮ ᱢᱤᱫᱴᱮᱱ ᱩᱫᱽᱜᱟᱹᱣ ᱦᱤᱡᱩᱜᱼᱟ ᱩᱫᱽᱜᱟᱹᱣ ᱛᱮᱜᱮ ᱢᱟᱱᱮ ᱚᱱᱟ ᱡᱤᱱᱤᱥ ᱥᱮ ᱫᱤᱥᱚᱢ ᱨᱮ ᱯᱟᱥᱱᱟᱜᱼᱟ ᱟᱹᱰᱤ ᱞᱮᱠᱟ ᱠᱟᱛᱮᱜ ᱾ ᱚᱞ ᱠᱟᱛᱮᱫ,, ᱛᱚᱞ ᱠᱟᱛᱮᱫ, ᱛᱷᱩᱛᱤ ᱠᱟᱛᱮᱫ, ᱨᱚᱯᱚᱲ ᱠᱟᱛᱮᱫ
ᱦᱳᱭ ᱦᱳᱭ ᱡᱚᱛᱚ ᱠᱚᱛᱮᱼᱜᱮ ᱢᱟᱱᱮ ᱱᱚᱣᱟ ᱠᱚ ᱵᱚᱥᱛᱩ ᱫᱚ ᱯᱟᱨᱚᱢ ᱥᱮ ᱪᱤᱫᱩᱜᱚᱜ ᱞᱟᱹᱠᱛᱤ ᱟᱨ ᱥᱮᱪᱮᱫ ᱵᱚᱱ ᱫᱚᱦᱚᱭᱟ ᱟᱨ ᱟᱹᱵᱩᱣᱟᱜ ᱛᱚ ᱢᱮᱱᱟᱜᱼᱟ, ᱫᱟᱭᱤᱛ ᱢᱮᱱᱟᱜᱼᱟ ᱡᱮ ᱟᱵᱚ ᱠᱚᱫᱚ ᱱᱚᱣᱟᱣᱟᱜ ᱨᱤᱛᱤ ᱱᱤᱛᱤ ᱨᱟᱡᱽᱞᱟᱠᱪᱟᱨ ᱟᱨ ᱥᱮᱪᱮᱫᱚᱜ ᱞᱟᱹᱜᱤᱫ ᱫᱚ ᱞᱟᱹᱠᱛᱤ ᱢᱮᱱᱟᱜᱼᱟ ᱥᱮ ᱟᱵᱚᱣᱟᱜ ᱟᱹ ᱜᱚᱲᱚ ᱡᱟᱹᱨᱩᱲᱟ ᱥᱮ ᱵᱷᱚᱵᱤᱥᱚᱛ ᱫᱚᱦᱚ ᱤᱫᱤ ᱡᱟᱹᱨᱩᱲᱟ ᱚᱱᱟ ᱫᱚ ᱟᱵᱩᱣᱟᱜ ᱫᱟᱭᱤᱛᱛᱚ